ᱚᱠᱟᱨᱮ ᱜᱚᱝᱠᱮ
ᱦᱮᱸ ᱡᱚᱦᱟᱨ ᱜᱮ,
ᱛᱟᱦᱚᱞᱮ ᱪᱮᱫ ᱞᱮᱠᱟ ᱵᱮᱥ ᱵᱟᱲᱟ ᱜᱮ?
ᱦᱮᱸᱻ ᱦᱮᱸᱻ ᱵᱮᱥ ᱫᱚ ᱵᱮᱥ ᱵᱟᱲᱟ ᱜᱮ ᱱᱤᱭᱟᱹ ᱜᱷᱟᱹᱲᱤᱡ ᱫᱚ᱾ ᱟᱢᱜᱮ ᱚᱠᱟᱞᱮᱠᱟ?
ᱦᱮᱸ ᱦᱮᱸ ᱤᱧ ᱦᱚᱸ ᱦᱮᱸ ᱵᱮᱥ ᱵᱟᱲᱟ ᱜᱮ ᱱᱤᱭᱟᱹ ᱜᱷᱟᱹᱲᱤᱡ ᱫᱚ ᱢᱮᱱᱟᱜ ᱟᱠᱟᱫᱤᱧᱟ᱾
ᱟᱹᱪᱷᱟ ᱛᱚᱵᱮ ᱚᱠᱟᱨᱮ ᱦᱮᱱᱟᱜ ᱟᱠᱟᱫ ᱢᱮ ᱱᱤᱛᱚᱜ ᱫᱚ?
ᱦᱮᱸ ᱱᱤᱛᱚᱜ ᱫᱚ ᱱᱟᱜ ᱠᱷᱟᱱ ᱦᱟᱱᱟ ᱚᱱᱛᱮ ᱪᱚᱠ ᱥᱮᱫ ᱜᱮ ᱪᱟᱞᱟᱣ ᱦᱩᱭ ᱞᱮᱱᱟ ᱟᱫᱚ ᱚᱲᱟᱜ ᱥᱮᱫ ᱠᱚᱫᱚ ᱟᱹᱣᱨᱤ ᱪᱟᱞᱟᱣ ᱦᱩᱭᱩᱜᱼᱟ ᱟᱫᱚ ᱪᱚᱠ ᱞᱮᱠᱟ ᱛᱮᱜᱮ ᱦᱮᱡ ᱠᱟᱛᱮ ᱱᱚᱜᱼᱚᱭ ᱠᱮᱞᱟᱵᱽ ᱵᱚᱞᱰᱤᱦᱤ ᱥᱮᱫ ᱨᱮᱜᱮ ᱴᱤᱡ ᱫᱩᱲᱩᱵ ᱵᱟᱲᱟ ᱦᱩᱭ ᱠᱟᱱᱟ,
ᱚᱸ ᱦᱮᱸᱛᱚ ᱛᱚ ᱵᱚᱞ ᱠᱚᱯᱮ ᱠᱷᱮᱞᱳᱜ ᱠᱟᱱᱟ ᱥᱮ ᱪᱮᱫ?
ᱦᱮᱸᱻ ᱦᱮᱸ ᱴᱩᱠ ᱴᱟᱠ ᱞᱮ ᱠᱷᱮᱞᱳᱜ ᱠᱟᱱᱟ ᱟᱫᱚ ᱱᱤᱭᱟᱹ ᱜᱷᱟᱹᱲᱤᱡ ᱫᱚ ᱠᱷᱩᱵᱽ ᱮᱠᱴᱟ ᱥᱤᱛᱩᱝ ᱠᱚᱛᱮ ᱜᱚᱨᱚᱢ ᱠᱚᱛᱮ ᱟᱛᱳ ᱠᱚᱨᱮᱱ ᱦᱮᱸ ᱠᱚᱲᱟ ᱠᱚ ᱴᱷᱤᱠ ᱴᱷᱟᱠ ᱧᱚᱜ ᱵᱟᱠᱚ ᱩᱲᱩᱠᱚᱜ ᱠᱟᱱᱟ ᱟᱫᱚ ᱠᱚᱭᱮᱠ ᱜᱩᱞᱟᱹ ᱜᱟᱱ ᱜᱮᱞᱮ ᱩᱰᱩᱠ ᱵᱟᱲᱟᱜ ᱠᱟᱱ ᱛᱮᱞᱮ ᱠᱷᱮᱞ ᱵᱟᱲᱟᱭᱮᱫᱟ,
ᱚᱸ ᱚᱸ ᱛᱟᱹᱣ ᱢᱚᱴᱟ ᱢᱩᱴᱤ ᱡᱟᱦᱟᱸ ᱞᱮᱠᱟ ᱜᱮ ᱢᱟᱴᱷ ᱤᱭᱟᱹ ᱛᱮᱜ ᱜᱚᱰᱟ ᱛᱮᱫ ᱟᱹᱣᱨᱤ ᱯᱮ ᱵᱟᱹᱜᱤᱭᱟᱜᱼᱟ ᱦᱮᱸ ᱵᱟᱝ ᱥᱮ
ᱦᱳᱭ ᱦᱳᱭ ᱟᱫᱚ ᱟᱞᱮ ᱡᱟᱦᱟᱸᱞᱮᱠᱟ ᱦᱮᱸᱻ ᱢᱟᱨᱟᱝ ᱠᱚ ᱡᱟᱦᱟᱸᱞᱮᱠᱟ ᱞᱮ ᱵᱟᱞᱮ ᱦᱩᱭᱩᱜ ᱟᱨᱦᱚᱸ ᱤᱱᱟᱹᱜ ᱮᱸᱜ ᱴᱩᱠᱴᱟᱠ ᱞᱮ ᱦᱤᱡᱩᱜ ᱠᱟᱱ ᱨᱮᱦᱚᱸ ᱟᱫᱚ ᱦᱩᱰᱤᱧ ᱠᱚ ᱡᱟᱦᱟᱸ ᱮᱸ ᱢᱮᱱᱟᱜ ᱟᱠᱟᱜᱽ ᱠᱚ ᱛᱟᱞᱮᱭᱟ ᱩᱱᱠᱩ ᱠᱚᱫᱚ ᱟᱭᱢᱟ ᱧᱚᱜ ᱜᱮᱠᱚ ᱩᱰᱩᱝᱠ-ᱚᱜ ᱠᱟᱱᱟ, ᱟᱫᱚ ᱱᱤᱭᱟᱹ ᱜᱷᱟᱹᱲᱤᱡ ᱛᱚ ᱟᱫᱚ ᱮᱸ ᱱᱚᱣᱟ ᱤᱥᱠᱩᱞ ᱠᱚᱦᱚᱸ ᱴᱷᱤᱠ ᱴᱷᱟᱠ ᱜᱚᱨᱚᱢ ᱠᱷᱟᱹᱛᱤᱨ ᱵᱟᱝ ᱦᱩᱭᱩᱜ ᱠᱟᱱᱟ, ᱛᱟᱨᱯᱚᱨᱮ ᱟᱫᱚ ᱟᱹᱰᱤᱣᱨᱤ ᱠᱚ ᱪᱟᱞᱟᱣ ᱪᱟᱵᱟᱜᱼᱟ ᱮᱠᱷᱚᱱᱳ ᱚᱱᱟ ᱦᱳᱥᱴᱮᱞ ᱠᱚᱥᱮᱫ ᱜᱤᱫᱽᱨᱟᱹ ᱠᱚ᱾
ᱚᱸ ᱦᱮᱸᱛ᱾ ᱟᱨ ᱛᱚᱵᱮ ᱟᱯᱮᱥᱮᱫ ᱫᱚ ᱚᱸᱭᱻ ᱫᱚᱥᱴᱟ ᱨᱮᱜᱮ ᱦᱩᱭᱩᱜᱭ ᱠᱟᱱᱟ ᱥᱮ ᱪᱮᱫ ᱤᱥᱠᱩᱞ ᱠᱚ?
ᱤᱥᱠᱩᱞ ᱫᱚ ᱱᱟᱜ ᱟᱫᱚ ᱥᱩᱨ ᱥᱩᱯᱩᱨ ᱫᱚ ᱵᱚᱞᱛᱮ ᱟᱹᱛᱩ ᱱᱚᱣᱟ ᱥᱩᱨ ᱥᱩᱯᱩᱨ ᱠᱚᱨᱮᱫ ᱫᱚ ᱵᱟᱹᱱᱩᱜ ᱟᱠᱟᱫᱟ ᱟᱫᱚ ᱱᱮᱛᱟᱨ ᱢᱟ ᱟᱫᱚ ᱜᱤᱫᱽᱨᱟᱹ ᱠ ᱠᱚᱫᱚ ᱚ-ᱚᱲᱟᱜ ᱠᱷᱚᱱᱟᱜ ᱫᱚ ᱠᱚᱢ ᱠᱚ ᱦᱤᱡᱩᱜ ᱥᱮᱱᱚᱜ ᱠᱟᱱᱟ ᱡᱷᱚᱛᱚ ᱜᱤᱫᱽᱨᱟᱹ ᱜᱮ ᱦᱮᱸᱻ ᱚᱱᱛᱮ ᱵᱟᱡᱟᱨ ᱫᱤᱥᱚᱢ ᱥᱮᱫ ᱨᱮᱜᱮ ᱠᱚ ᱵᱷᱚᱨᱛᱤᱣ ᱠᱟᱜ ᱠᱚᱣᱟ ᱱᱟᱜ ᱠᱷᱟᱱ ᱟᱫᱚ ᱪᱮᱫ ᱞᱮᱠᱟ ᱥᱮᱛᱟᱜ ᱤᱥᱠᱩᱞ ᱦᱩᱭᱩᱜ ᱠᱟᱱ ᱛᱟᱠᱚᱣᱟ ᱥᱮ ᱡᱟᱦᱟᱸ ᱵᱮᱲᱟ ᱤᱥᱠᱩᱞ ᱜᱮ ᱟᱫᱚ ᱚᱱᱟ ᱠᱚᱫᱚ ᱤᱱᱟᱹᱜ ᱠᱷᱳᱡᱽ ᱛᱚᱞᱟᱥ ᱠᱚᱦᱚᱸ ᱵᱟᱝ ᱦᱟᱛᱟᱣ ᱦᱩᱭ ᱟᱠᱟᱱᱟ᱾
ᱚᱻ ᱦᱮᱸ ᱟᱞᱮ ᱱᱚᱣᱟ ᱠᱚᱨᱮᱱ ᱫᱚ ᱮᱸ ᱴᱚᱞᱟ ᱯᱟᱲᱟ ᱨᱮᱜᱮ ᱤᱥᱠᱩᱞ ᱫᱚ ᱦᱮᱱᱟᱜᱼᱟ ᱦᱟᱸᱜ᱾ ᱟᱻ ᱚᱸᱰᱮ ᱜᱮᱤ ᱥᱮᱱ ᱵᱟᱲᱟᱜ ᱠᱟᱱᱟ ᱠᱚ ᱧᱮᱞ ᱦᱩᱭᱩᱜ ᱠᱟᱱᱟ ᱥᱮᱛᱟᱜ ᱨᱮᱜᱮ ᱠᱚ ᱪᱟᱞᱟᱜ ᱟᱢᱮ ᱟᱟᱨᱠᱤ ᱫᱚ ᱚᱲ᱾
ᱟᱪᱷᱟ ᱟᱪᱪᱷᱟ᱾
ᱦᱮᱸ ᱟᱫᱚ ᱟᱹᱰᱤ ᱫᱤᱱ ᱛᱟᱦᱮᱸ ᱠᱟᱱᱟ ᱛᱚ ᱟᱹᱰᱤ ᱫᱤᱱ ᱜᱮ ᱪᱷᱚ ᱪᱷᱩᱴᱤ ᱠᱚ ᱮᱢ ᱢᱟᱫ ᱠᱚ ᱛᱟᱦᱮᱸᱜᱼᱟ, ᱟᱫᱚᱟᱫᱚ ᱪᱷᱩᱴᱤ ᱦᱚᱸ-ᱚᱭ ᱪᱟᱵᱟᱭᱮᱱ ᱠᱷᱟᱱ ᱟᱫᱚ- ᱛᱟᱜ ᱨᱮᱜᱮ ᱠᱚ ᱪᱟᱞᱟᱜ ᱠᱟᱱᱟ ᱱᱤᱛᱚᱜ ᱫᱚ ᱡᱷᱚᱛᱚ ᱜᱮ᱾
ᱟᱪᱪᱷᱟ ᱟᱪᱪᱷᱟ ᱟᱪᱪᱷᱟ᱾ ᱟᱫᱚ ᱠᱟᱹᱢᱤ ᱵᱟᱲᱟ ᱵᱚᱞᱛᱮ ᱫᱚ ᱮᱸ ᱱᱤᱭᱟᱹ ᱜᱷᱟᱹᱲᱤᱡ ᱫᱚ ᱚ ᱚ ᱱᱚᱣᱟ ᱟᱸ ᱠᱮᱞᱟᱵᱽ ᱨᱮᱜᱮ ᱠᱟᱹᱢᱤ ᱦᱩᱭᱩᱜ ᱠᱟᱱᱟ ᱱᱟᱜ ᱠᱷᱟᱱ ᱟᱫᱚ ᱦᱟᱱᱟ ᱢᱤᱫᱴᱟᱝ ᱤᱥᱴᱮᱡ ᱵᱮᱱᱟᱣ ᱨᱮᱱᱟᱜ ᱞᱮ ᱠᱩᱨᱩᱢᱩᱴᱩᱣ ᱟᱠᱟᱫᱟ ᱚᱱᱟ ᱵᱩᱱᱭᱟᱹᱫ ᱠᱚ ᱟ ᱞᱟ ᱠᱚᱞᱮ ᱮᱦᱚᱵ ᱟᱠᱟᱫᱟ᱾
ᱚ ᱦᱮᱸ ᱛᱚ᱾
ᱟᱫᱚ ᱚᱱᱟ ᱫᱚ ᱠᱤᱡᱟᱱᱤ ᱪᱮᱫ ᱞᱮᱠᱟ ᱯᱮ ᱡᱩᱛ ᱞᱟᱹᱜᱤᱫ?
ᱮᱸ ᱡᱩᱛ ᱵᱚᱞᱛᱮ ᱫᱚ ᱟᱫᱚ ᱩᱱ ᱚᱠᱛᱚ ᱫᱚ ᱚᱱᱟ ᱯᱚᱨᱚᱵᱽ ᱮᱱᱮᱡ ᱠᱚ ᱟ ᱚᱛᱚᱭᱮᱵ ᱛᱟᱯᱚᱨᱮ ᱚᱱᱟ ᱢᱟᱜ ᱢᱚᱬᱮ ᱫᱚᱱ ᱠᱚ ᱟᱭᱢᱟ ᱜᱟᱱ ᱜᱮ ᱟᱛᱳ ᱠᱷᱚᱱᱟᱜ ᱞᱮ ᱪᱟᱞᱟᱣ ᱵᱟᱲᱟᱣ ᱟᱠᱟᱱᱟ᱾ ᱛᱚ ᱱᱤᱭᱟᱹ ᱫᱷᱟᱣ᱾ ᱟᱫᱚ ᱯᱚᱭᱥᱟ ᱠᱚᱦᱚᱸ ᱦᱳᱭ ᱧᱚᱜ ᱠᱟᱱᱟ ᱟᱫᱚ ᱚᱱᱟᱜᱮ ᱢᱤᱫ ᱫᱤᱱ ᱦᱮᱸ ᱟᱛᱩ ᱦᱚᱲ ᱦᱚᱦᱚ ᱠᱟᱛᱮᱫ ᱜᱟᱯᱟᱞᱢᱟᱨᱟᱣ ᱦᱩᱭᱱᱟ ᱛᱟᱦᱚᱞᱮ ᱱᱩᱱᱟᱹᱜ ᱜᱟᱱ ᱡᱮ ᱯᱚᱭᱥᱟ ᱠᱚ ᱦᱩᱭ ᱟᱠᱟᱱ ᱛᱟᱵᱚᱱᱟ ᱛᱟᱞᱦᱮ ᱮᱸ ᱚᱠᱟ ᱠᱟᱹᱢᱤ ᱨᱮᱵᱚᱱ ᱞᱟᱜᱟᱣ ᱞᱮᱠᱷᱟᱱ ᱫᱚ ᱱᱟᱯᱟᱭ ᱠᱚᱜᱼᱟ᱾ ᱟᱫᱚ ᱡᱷᱚᱛᱚ ᱠᱚᱛᱮ ᱠᱚᱜᱮ ᱟᱫᱚ ᱜᱟᱞᱢᱟᱨᱟᱣ ᱛᱟᱞᱟ ᱛᱮᱜᱮ ᱟᱫᱚ ᱱᱚᱣᱟ ᱜᱮ ᱜᱟᱞᱢᱟᱨᱟᱣ ᱜᱚᱴᱟ ᱦᱩᱭᱩ ᱟᱠᱟᱱᱟ ᱡᱮ ᱛᱟᱦᱚᱞᱮ ᱡᱮᱦᱮᱛᱩ ᱮᱸ ᱵᱚᱪᱷᱚᱨ ᱜᱮ ᱠᱚᱢ ᱵᱮᱥᱤ ᱚᱱᱩᱥᱴᱷᱟᱱ ᱠᱚ ᱵᱚᱱ ᱮᱸ ᱠᱚᱨᱟᱣ ᱮᱫᱟ ᱟᱫᱚ ᱢᱤᱫᱴᱟᱝ ᱥᱴᱮᱡ ᱮ ᱵᱮᱱᱟᱣ ᱞᱮᱱᱠᱷᱟᱱ ᱦᱚᱭᱛᱚ ᱦᱮ ᱠᱷᱚᱨᱪᱟ ᱠᱚᱦᱚᱸ ᱡᱟᱦᱟᱱᱟᱜ ᱨᱮ ᱠᱚᱢᱚᱜ ᱛᱟᱵᱚᱱᱟ ᱮᱢᱱᱤᱛᱮ ᱚᱱᱟ ᱠᱚᱛᱚ ᱡᱚᱛᱚ ᱜᱮ ᱵᱷᱟᱲᱟ ᱟᱹᱜᱩ ᱦᱩᱭᱩᱜ ᱠᱟᱱᱟ ᱥᱮ ᱾
ᱦᱮ ᱞᱟᱹᱭᱫᱟᱹᱧ ᱠᱟᱹᱴᱤᱡ ᱮ ᱰᱤᱥᱴᱟᱵᱮᱫ ᱛᱟᱢᱟ ᱨᱚᱲ ᱚᱸᱰᱮ ᱧᱮᱞ ᱢᱮᱥᱮ ᱾